ᱡᱚᱦᱟᱨ ᱜᱮ ᱱᱟᱯᱟᱭ ᱵᱟᱲᱟ ᱜᱮᱭᱟ ᱵᱮᱱ ᱛᱚ
ᱦᱮᱸ ᱱᱟᱯᱟᱭ ᱵᱟᱲᱟ ᱜᱮᱞᱮ ᱟᱹᱵᱤᱱ ᱜᱮ ᱪᱮᱫᱠᱟ ᱦᱮᱱᱟᱜ ᱵᱤᱱᱟ
ᱟᱹᱞᱤᱧ ᱦᱚᱸ ᱱᱤᱛᱚᱜ ᱥᱳᱭᱫᱳᱢ ᱫᱚ ᱱᱟᱯᱟᱭ ᱵᱟᱲᱟ ᱜᱮ ᱦᱮᱱᱟᱜ ᱞᱤᱧᱟ ᱛᱟᱞᱮ ᱠᱮ ᱞᱟᱹᱭ ᱫᱚ ᱦᱩᱭᱩᱜ ᱠᱟᱱᱟ ᱛᱮᱦᱮᱧ ᱫᱚ ᱥᱟᱛ ᱥᱮᱸᱫᱽᱨᱟ ᱤᱫᱤ ᱠᱟᱛᱮᱫ ᱞᱟᱝ ᱨᱚᱯᱚᱲᱟ
ᱟᱪᱪᱷᱟ ᱟᱪᱪᱷᱟ ᱟᱫᱚ ᱚᱠᱟᱴᱟᱜ ᱥᱮᱸᱫᱽᱨᱟ ᱜᱚᱝᱠᱮ
ᱟᱪᱪᱷᱟ ᱥᱮᱸᱫᱽᱨᱟ ᱤᱫᱤ ᱠᱟ ᱠᱟᱛᱮᱫ ᱜᱮ ᱞᱟᱝ ᱞᱟᱹᱭ ᱤᱫᱤ ᱞᱮᱜᱮ ᱥᱮ ᱦᱟᱸᱜ ᱛᱤᱱᱟᱹᱜ ᱡᱟᱹᱞ ᱪᱟᱞᱟᱜ ᱠᱟᱱᱟ ᱧᱮᱞ ᱦᱳᱭᱳᱜ ᱠᱟᱱ ᱜᱮᱭᱟ ᱦᱟᱸᱜ
ᱟᱪᱪᱷᱟ ᱟᱪᱪᱷᱟ
ᱵᱟᱝᱢᱟ ᱥᱮᱫᱟᱭ ᱠᱚᱫᱚ ᱠᱚ ᱞᱟᱹᱭᱟ ᱟᱵᱚᱣᱟᱜ ᱥᱟᱶᱛᱟ ᱥᱚᱢᱟᱡᱽ ᱫᱚ ᱥᱮᱸᱫᱽᱨᱟ ᱡᱤᱱᱤᱥ ᱪᱮᱫ ᱫᱚ ᱞᱟᱦᱟ ᱠᱷᱚᱱ ᱜᱮ ᱛᱟᱦᱮᱸ ᱞᱮᱱᱟ ᱦᱳᱭᱛᱳ ᱞᱟᱹᱴᱩ ᱞᱟᱹᱴᱩ ᱵᱟᱝ ᱨᱮᱦᱚ ᱟᱹᱛᱩ ᱴᱚᱞᱟ ᱠᱚᱨᱮ ᱦᱚᱸ ᱵᱟᱦᱟ ᱞᱟᱥᱟᱲᱦᱮᱫ ᱦᱳᱠ ᱟᱨ ᱵᱟᱝᱠᱷᱟᱱ ᱥᱟᱠᱨᱟᱛ ᱠᱚᱨᱮ ᱦᱳᱠ ᱥᱮᱸᱫᱽᱨᱟ ᱡᱤᱱᱤᱥ ᱴᱟᱜ ᱫᱚ ᱛᱟᱦᱮᱱᱸ ᱜᱮᱭᱟ ᱥᱮ ᱥᱮ ᱮᱢᱱᱤ ᱠᱚᱨᱮ ᱦᱚᱸ ᱥᱮᱫᱽᱨᱟ ᱫᱚᱵᱚᱱ ᱪᱟᱞᱟᱜ ᱠᱟᱱ ᱛᱟᱦᱮᱸᱫ ᱜᱮᱭᱟ᱾
ᱦᱮᱸ ᱦᱮᱸ
ᱛᱳ ᱵᱟᱝᱢᱟ ᱯᱚᱨᱮ ᱯᱚᱨᱮ ᱛᱮ ᱟᱸᱡᱚᱢ ᱵᱟᱲᱟ ᱦᱩᱭᱱᱟ ᱚᱱᱟ ᱞᱟᱦᱟ ᱠᱷᱚᱱ ᱜᱮ ᱛᱟᱦᱮᱸ ᱞᱮᱱᱟ ᱛᱚ ᱦᱟᱯᱲᱟᱢ ᱠᱚ ᱞᱮ ᱦᱚᱴᱚ ᱞᱮᱫᱟ ᱵᱟᱝᱢᱟ ᱟᱡᱫᱤᱭᱟᱹ ᱥᱮᱸᱫᱽᱨᱟ ᱫᱚ ᱟᱹᱰᱤ ᱜᱟᱹᱠᱷᱩᱲᱤᱭᱟᱱ ᱥᱮᱸᱫᱽᱨᱟ ᱠᱟᱱᱟ᱾ ᱢᱟ ᱢᱚᱱᱮ ᱨᱮᱢᱟ ᱠᱚ ᱞᱟᱹᱭᱟ ᱵᱩᱨᱩ ᱠᱚ᱾ ᱢᱟᱨᱟᱝ ᱢᱟᱨᱟᱝ ᱵᱩᱨᱩ ᱵᱟᱝ ᱚᱸᱰᱮ ᱠᱚ ᱢᱟᱱᱮ ᱵᱚᱭᱚᱜ ᱞᱟᱹᱴᱩ ᱞᱟᱹᱴᱩ ᱛᱟᱹᱨᱩᱵ ᱥᱮ ᱠᱩᱞ ᱠᱚᱠᱚ ᱛᱟᱸᱦᱮᱱ ᱠᱟᱱ ᱛᱟᱦᱮᱸᱫ ᱦᱩ ᱥᱮᱸᱫᱽᱨᱟ ᱠᱚ ᱟᱹᱰᱤ ᱵᱚᱛᱚᱨᱟᱱ ᱜᱮ ᱵᱩᱡᱩᱜ ᱠᱟᱱ ᱛᱟᱦᱮᱸᱫ᱾ ᱜᱚᱢᱠᱮ ᱟᱢ ᱱᱚᱣᱟ ᱠᱚ ᱤᱫᱤᱠᱟᱛᱮᱜ ᱛᱤᱱᱟᱹᱜ ᱴᱟᱻᱢ ᱵᱟᱲᱟᱭ ᱛᱟᱞᱟᱝ ᱟ᱾
ᱦᱮᱸ ᱟᱹᱰᱤ ᱢᱚᱸᱡᱽ ᱠᱩᱠᱞᱤ ᱵᱤᱱ ᱫᱚᱦᱚ ᱟᱠᱟᱫᱟ ᱜᱚᱢᱠᱮ᱾ ᱡᱮ ᱟᱡᱚᱫᱤᱭᱟᱹ ᱥᱮᱸᱫᱽᱨᱟ ᱵᱟᱨᱮ ᱛᱮ ᱟᱨᱠᱤ
ᱦᱳᱭ᱾
ᱟᱡᱳᱫᱤᱭᱟᱹ ᱥᱮᱸᱫᱽᱨᱟ ᱫᱚ ᱡᱟᱦᱟᱸ ᱯᱟᱹᱦᱤᱞ ᱦᱚᱲ ᱠᱚ ᱢᱮᱱ ᱟᱠᱟᱫᱟ ᱡᱮ
ᱟᱡᱳᱫᱤᱭᱟᱹ ᱥᱮᱸᱫᱽᱨᱟ ᱡᱩᱫᱤ ᱵᱟᱢ ᱪᱟᱞᱟᱜᱼᱟ ᱟᱢ ᱠᱚᱲᱟ ᱜᱮᱢ ᱵᱟᱝ ᱠᱟᱱᱟ ᱟᱨ ᱪᱟᱠᱚᱞ ᱛᱟᱹᱲᱤ ᱯᱟᱛᱟ ᱧᱮᱞ ᱡᱩᱫᱤ ᱵᱟᱝ ᱪᱟᱜ-ᱟ ᱮᱸᱰᱮ ᱠᱷᱟᱱ ᱫᱚ ᱩᱱᱤ ᱠᱩᱲᱤ ᱦᱚᱯᱚᱱ ᱦᱚ ᱠᱩᱲᱤ ᱫᱚᱭ ᱵᱟᱝ ᱠᱟᱱᱟ ᱟᱨᱠᱤ
ᱦᱳᱭ ᱦᱳᱭ᱾
ᱛᱚ ᱥᱮᱸᱫᱽᱨᱟ ᱫᱚ ᱟᱡᱚᱫᱤᱭᱟᱹ ᱥᱮᱸᱫᱽᱨᱟ ᱫᱚ ᱱᱚᱝᱠᱟ ᱱᱟᱜ ᱠᱟᱱᱟ ᱡᱟᱦᱟᱸ ᱫᱚ ᱮᱠᱟᱞ ᱜᱩᱡᱩᱜ ᱵᱟᱧᱪᱟᱜ ᱥᱮᱸᱫᱽᱨᱟ ᱞᱮᱠᱟ ᱟᱨᱠᱤ᱾ ᱯᱟᱹᱦᱤᱞ ᱞᱮᱠᱟᱛᱮ ᱟᱨᱠᱤ ᱡᱟᱸᱦᱟ ᱛᱤᱱᱟᱹᱜ ᱡᱟᱸᱦᱟ ᱠᱷᱚᱛᱛᱚᱨᱱᱟ ᱠᱷᱚᱛᱛᱚᱨᱱᱟ ᱛᱮ ᱡᱟᱸᱦᱟ ᱤᱭᱟᱹ ᱠᱚ ᱛᱟᱸᱦᱮ ᱠᱟᱱᱟ ᱡᱤᱭᱟᱹᱞᱤ ᱠᱚ᱾ ᱠᱩᱧ ᱛᱟᱹᱨᱩᱵ ᱵᱟᱱᱟ ᱠᱚ ᱛᱟᱸᱦᱮ ᱠᱟᱱᱟ᱾ ᱛᱚ ᱚᱱᱟ ᱠᱷᱟᱹᱛᱤᱨ ᱛᱮ, ᱟᱠᱚᱨᱮᱱ ᱮᱨᱟ ᱛᱮᱫ ᱴᱷᱮᱱ᱾ ᱟᱠᱚᱣᱟᱜ ᱩᱝᱠᱩ ᱥᱟᱝᱠᱷᱟ ᱪᱩᱲᱤ ᱵᱚᱡ ᱠᱟᱛᱮᱜ ᱠᱚ ᱪᱟᱞᱟᱜ ᱛᱟᱸᱦᱮᱱ ᱚᱸᱰᱮ ᱥᱮᱸᱫᱽᱨᱟ᱾ ᱛᱚ ᱚᱸᱰᱮ ᱠᱷᱚᱱᱟᱜ ᱨᱩᱣᱟᱹᱲ ᱢᱟᱱᱮ ᱜᱮ ᱦᱩᱭᱩᱜ ᱠᱟᱱᱟ ᱱᱟᱣᱟ ᱡᱚᱱᱢᱚᱭ ᱧᱟᱢ ᱠᱮᱜ ᱞᱮᱠ ᱥᱮ ᱟᱨᱦᱚᱸ ᱦᱮᱡ ᱠᱟᱛᱮᱜ ᱦᱚᱨᱚᱜ ᱨᱩᱣᱟᱹᱲᱟᱭ ᱟᱡ ᱟᱨᱠᱤ ᱥᱟᱝᱠᱷᱟ ᱪᱩᱲᱤ ᱟᱨᱠᱤ ᱟᱨᱦᱚᱸ ᱱᱟᱣᱟ ᱱᱟᱣᱟ ᱜᱮᱸᱫᱟᱜ ᱛᱮ ᱟᱨᱦᱚ ᱠᱚ ᱤᱭᱟᱹᱭᱮᱭᱟ ᱠᱩ ᱨᱟᱠᱟᱵᱮᱭᱟ ᱡᱚᱠᱷᱚᱱ ᱠᱚ ᱦᱤᱡᱩᱜᱼᱟ ᱚᱸᱰᱮ ᱥᱮᱸᱫᱽᱨᱟ ᱯᱚᱨᱮ ᱛᱚ ᱚᱸᱰᱮ ᱧᱮᱞ ᱞᱮ ᱠᱟᱱᱟᱜ ᱦᱚᱸ ᱫᱤᱥᱥᱚ ᱠᱚ ᱢᱮᱱᱟᱜᱼᱟ ᱟᱨᱠᱤ ᱚᱸᱰᱮ᱾ ᱥᱤᱛᱟᱹ ᱱᱟᱞᱟ ᱛᱟᱯᱚᱨᱮ ᱠᱚ ᱢᱮᱱᱟᱜ ᱟᱸ ᱟᱨᱦᱚᱸ ᱟᱹᱰᱤ ᱜᱟᱱ ᱜᱮ ᱢᱮᱱᱟᱜᱼᱟ ᱧᱮᱞ ᱛᱮᱭᱟᱜ ᱚᱸᱰᱮᱱᱟᱜ ᱫᱚ ᱟᱨᱠᱤ ᱥᱩᱛᱟᱹᱱ ᱴᱟᱺᱰᱤ ᱢᱮᱱᱟᱜᱼᱟ, ᱛᱟᱨᱯᱚᱨᱮ ᱟᱨᱦᱚᱸ ᱟᱭᱢᱟ ᱤᱭᱟᱹᱜᱮ ᱢᱮᱱᱟᱜᱼᱟ, ᱡᱮᱢᱚᱱ ᱜᱳᱞ ᱜᱳᱞ ᱠᱟᱛᱮᱜ ᱠᱚ ᱟᱹᱪᱩᱨᱚᱜᱼᱟ ᱡᱟᱸᱦᱟ ᱟᱨᱠᱤ
ᱦᱳᱭ ᱦᱳᱭ
ᱥᱤᱴᱤ ᱢᱟᱨᱟᱣ ᱢᱟᱨᱟᱣ ᱛᱮ ᱚᱸᱰᱮ ᱪᱮᱫ ᱠᱚ ᱢᱮᱱᱟᱜ-ᱟ ᱚᱸᱰᱮ ᱟᱢᱟᱜ ᱤᱪᱪᱷᱟ ᱯᱩᱨᱚᱱᱚᱜᱼᱟ ᱟᱨᱠᱤ ᱟᱢᱟᱜ ᱢᱚᱱ ᱚᱱᱛᱚᱨ ᱨᱮ ᱡᱟᱸᱦᱟ ᱟᱢᱟᱜ ᱤᱪᱪᱷᱟ ᱛᱟᱸᱦᱮᱱᱟ ᱡᱩᱫᱤᱢ ᱟᱹᱪᱩᱨ ᱫᱟᱲᱮᱜᱼᱟ᱾ ᱯᱮ ᱜᱟᱱ ᱥᱮ ᱢᱚᱸᱬᱮ ᱫᱟᱢ
ᱜᱳᱞ ᱜᱳᱞᱛᱮ ᱮᱲᱮᱠᱷᱟᱱ ᱫᱚ᱾ ᱤᱪᱪᱷᱟᱹ ᱠᱚ ᱯᱩᱨᱚᱱᱚᱜᱼᱟ᱾
ᱛᱮᱸᱦᱮᱧ ᱟᱹᱰᱤ ᱱᱟᱯᱟᱭ ᱠᱟᱛᱷᱟ ᱟᱢᱟᱜ ᱛᱮᱞᱟ ᱧᱟᱢ ᱞᱟᱹᱜᱤᱫ ᱛᱮ, ᱛᱩ ᱚᱸᱻᱰᱮ ᱡᱮ ᱦᱩᱸ ᱥᱮᱸᱫᱽᱨᱟ ᱠᱚ ᱪᱟᱞᱟᱜ ᱛᱟᱵᱚᱱᱟ ᱟᱵᱚᱨᱮᱱ ᱥᱮ ᱱᱤᱛᱚᱜ ᱦᱚᱸᱠᱚ ᱪᱟᱞᱟᱜ ᱠᱟᱱ ᱜᱮᱭᱟ ᱛᱚ ᱞᱟᱦᱟᱛᱮ ᱥᱮᱸᱫᱽᱨᱟ ᱠᱚ ᱪᱟᱞᱟᱜ ᱠᱟᱱ ᱛᱟᱸᱦᱮᱜ ᱦᱳᱭᱛᱳ ᱮᱢᱱᱤ ᱥᱮᱸᱫᱽᱨᱟ ᱪᱟᱞᱟᱣ ᱛᱮ ᱰᱟᱭᱨᱮᱴ ᱠᱚ ᱥᱮᱸᱫᱽᱨᱟᱭᱮᱫ ᱛᱟᱵᱚᱱ ᱛᱟᱦᱮᱸᱫ ᱥᱮ ᱦᱳᱭᱛᱳ ᱵᱚᱸᱜᱟ ᱵᱩᱨᱩ ᱠᱚ ᱯᱩᱡᱟᱹ ᱵᱟᱲᱟ ᱠᱟᱛᱮᱫ ᱠᱚ ᱥᱮᱸᱫᱽᱨᱟᱭᱮᱫ ᱛᱟᱸᱦᱮᱫ᱾
ᱦᱮᱸ ᱟᱹᱰᱤ ᱱᱟᱯᱟᱭ ᱠᱩᱠᱞᱤ ᱠᱟᱱᱟ ᱡᱮ ᱟᱵᱚ ᱥᱮᱫᱟᱭ ᱠᱷᱚᱱᱟᱜ ᱜᱮ ᱡᱮ, ᱟᱵᱚ ᱥᱮᱸᱫᱽᱨᱟ ᱵᱤᱨ ᱵᱚᱞᱚ ᱞᱟᱦᱟᱨᱮ ᱡᱮᱢᱚᱱ, ᱤᱫᱤ ᱛᱟᱸᱦᱮᱱ ᱠᱚ ᱡᱮ ᱤᱭᱟᱹ ᱠᱚ᱾ ᱴᱟᱢᱟᱠ ᱛᱩᱢᱫᱟᱜ ᱡᱷᱟᱹᱣ ᱠᱚᱨᱛᱟᱞ ᱟᱛᱮ ᱠᱚ ᱪᱟᱜ ᱛᱟᱸᱦᱮᱱ ᱥᱮᱸᱫᱽᱨᱟ᱾ ᱛᱚ ᱚᱱᱟ ᱞᱟᱦᱟᱨᱮ ᱟᱠᱚ ᱠᱚ ᱯᱩᱡᱟᱹᱭ ᱛᱟᱸᱦᱮᱱ ᱠᱤᱪᱷᱩ ᱟᱠᱚᱣᱟᱜ ᱚᱱᱟ ᱱᱤᱭᱮ ᱠᱤᱪᱷᱩ ᱤᱭᱟ. ᱛᱟᱸᱦᱮᱱᱟ᱾ ᱯᱩᱡᱟ. ᱯᱟᱥᱟ ᱠᱚ ᱟᱨᱠᱤ ᱡᱟᱸᱦᱟ ᱠᱚᱫᱚ ᱚᱱᱟ ᱠᱚᱨᱟᱣ ᱞᱟᱹᱠᱛᱤᱭᱟ ᱠᱚᱨᱟᱣ ᱠᱟᱛᱮ ᱜᱮ ᱟᱨᱠᱤ ᱵᱤᱨ ᱠᱚ ᱵᱚᱞᱚᱱᱟ ᱟᱨᱠᱤ
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱜᱚᱢᱠᱮ ᱵᱟᱝᱢᱟ ᱥᱮᱫᱟᱭ ᱫᱚᱠᱚ ᱞᱟᱹᱭᱟ ᱥᱮ ᱪᱮᱫ ᱚᱸᱰᱮ, ᱢᱤᱫ ᱵᱚᱭᱦᱟ ᱦᱚᱲᱮ ᱵᱚᱸᱜᱟ ᱛᱟᱞᱟ ᱞᱮᱱᱟᱭ᱾
ᱦᱮᱸ ᱛᱚ ᱚᱸᱰᱮ ᱮᱢᱱᱤ ᱵᱳᱭ ᱯᱚᱛᱚᱵ ᱠᱚᱨᱮ ᱦᱚᱸ ᱟᱸ ᱚᱞ ᱫᱚ ᱧᱟᱢ ᱟᱠᱟᱱᱟ ᱟᱨᱠᱤ ᱡᱮ ᱵᱟᱝ ᱢᱟ ᱚᱸᱰᱮ ᱥᱮᱸᱫᱽᱨᱟ ᱨᱮ ᱚᱸᱰᱮ ᱟᱡᱼᱮ ᱜᱚᱛᱚ ᱞᱮᱱᱟ ᱢᱮᱱᱛᱮ
ᱟᱪᱷᱟ ᱟᱹᱰᱤ ᱱᱟᱯᱟᱭ ᱠᱟᱛᱷᱟ ᱜᱮ ᱛᱚ ᱱᱤᱛᱳᱜ ᱧᱮᱞᱚᱜ ᱠᱟᱱᱟ ᱥᱮᱫᱽᱨᱟ ᱮᱫᱤ ᱠᱷᱮᱛᱨᱮ ᱚᱸᱰᱮ ᱯᱨᱟᱭ ᱯᱨᱚᱥᱟᱥᱚᱱᱤᱠ ᱥᱮ ᱯᱷᱚᱨᱮᱥᱴᱟᱨ ᱰᱤ ᱯᱟᱨᱢᱮᱱᱴ ᱠᱷᱚᱱ ᱵᱟᱝᱢᱟ ᱟᱡ ᱟᱡᱚᱫᱤᱭᱟᱹ ᱥᱮᱸᱫᱽᱨᱟ ᱫᱚᱠᱚ ᱵᱚᱱᱫᱚᱭ ᱛᱟᱵᱚᱱ ᱞᱟᱹᱜᱤᱫ ᱛᱟᱦᱚᱞᱮ ᱟᱵᱚ ᱡᱮ ᱦᱟᱯᱲᱟᱢ ᱠᱷᱚᱱ ᱦᱮᱡ ᱟᱹᱜᱩ ᱠᱟᱱᱟ ᱡᱮ ᱟᱵᱚᱣᱟᱜ ᱡᱮ ᱵᱚᱪᱷᱚᱨ ᱫᱤᱱᱨᱮ ᱥᱮᱸᱫᱽᱨᱟ ᱡᱮ ᱚᱸᱰᱮ ᱦᱩᱭᱩᱜ ᱛᱟᱵᱚᱱᱟ ᱛᱟᱦᱚᱞᱮ ᱚᱱᱟ ᱠᱚ ᱤᱫᱤ ᱠᱟᱛᱮᱫ ᱟᱢ ᱪᱮᱫ ᱮᱢ ᱞᱟᱹᱭ ᱞᱟᱹᱜᱤᱫ, ᱵᱟᱝᱢᱟ ᱵᱚᱱᱫᱚ ᱜᱮ ᱴᱷᱤᱠ? ᱛᱟᱵᱚᱱᱟ ᱥᱮ ᱟᱵᱚᱣᱟᱜ ᱡᱮᱱᱚ ᱠᱤᱪᱷᱩ ᱵᱚᱪᱷᱚᱨ ᱫᱷᱚᱨᱮ ᱢᱤᱫ ᱫᱷᱟᱣ ᱥᱮᱸᱫᱽᱨᱟ ᱫᱚ ᱪᱟᱞᱟᱣ ᱞᱮᱱᱠᱷᱟᱱ ᱦᱩᱭᱩᱜ ᱵᱷᱟᱹᱜᱤ ᱜᱮ ᱦᱩᱭᱩᱜ ᱜᱮ ᱛᱟᱵᱚᱱᱟ᱾
ᱟᱪᱪᱷᱟ ᱟᱹᱰᱤ ᱢᱚᱸᱡᱽ ᱠᱩᱠᱞᱤᱢ ᱫᱚᱦᱚ ᱟᱠᱟᱫᱟ ᱜᱚᱝᱠᱮ ᱛᱚ ᱤᱧᱟᱹᱜ ᱢᱮᱱ ᱛᱮᱫᱚ ᱟᱵᱚᱣᱟᱜ ᱡᱟᱦᱟᱸ ᱟᱹᱨᱤ ᱥᱮ ᱱᱤᱭᱚᱢ ᱛᱟᱞᱟ ᱛᱮ ᱟᱵᱚᱣᱟᱜ
ᱦᱳᱭ ᱦᱳᱭ
ᱛᱚ ᱥᱮᱸᱫᱽᱨᱟ ᱪᱟᱞᱟᱣ ᱫᱚ ᱫᱚᱨᱠᱟᱨ ᱠᱟᱱ ᱛᱟᱵᱚᱱᱟ ᱟᱨ ᱡᱟᱦᱟᱸ ᱵᱚᱪᱷᱚᱨ ᱠᱮ ᱵᱚᱪᱷᱚᱨ ᱚᱸᱰᱮ ᱦᱩᱭᱩᱜᱼᱟ ᱵᱟᱹᱭᱥᱟᱹᱠ ᱠᱩᱱᱟᱹᱢᱤ ᱨᱮ ᱥᱮᱸᱫᱽᱨᱟ
ᱚᱸᱰᱮ ᱪᱟᱞᱟᱣ ᱦᱚᱸ ᱫᱚᱨᱠᱟᱨ ᱟᱨ ᱮᱠᱷᱚᱱ ᱫᱚ ᱟᱜᱚ ᱠᱚ ᱢᱚᱱᱮ ᱫᱚ ᱡᱤᱭᱟᱹᱞᱤ ᱠᱚ ᱠᱚᱢᱚᱜ ᱠᱟᱱᱟ ᱛᱚ ᱛᱚ ᱥᱚᱨᱠᱟᱨ ᱯᱚᱠ ᱠᱚ ᱠᱷᱚᱱᱟᱜ ᱚᱱᱟ ᱫᱚᱠᱚ ᱵᱟᱨᱚᱱ ᱫᱟ ᱡᱮ ᱡᱤᱭᱟᱹᱞᱤ ᱫᱚ ᱟᱞᱮ ᱯᱮ ᱜᱚᱡ ᱠᱚᱣᱟ ᱢᱮᱱᱛᱮ ᱮᱢᱱᱤ ᱥᱮᱸᱫᱽᱨᱟ ᱧᱩᱛᱩᱢ ᱠᱟᱛᱮᱫ ᱱᱮᱛᱟᱨ ᱫᱚ ᱮᱠ ᱧᱩᱛᱩᱢ ᱜᱮ ᱦᱩᱭ ᱠᱟᱱᱟ ᱛᱮᱢᱚᱱ ᱡᱤᱭᱟᱹᱞᱤ ᱠᱚᱦᱚᱸ ᱛᱮᱢᱚᱱ ᱫᱚ ᱵᱟᱹᱱᱩᱜ ᱠᱚᱣᱟ ᱞᱟᱦᱟ ᱞᱮᱠᱟ ᱡᱮ ᱠᱩᱞ ᱛᱟᱹᱨᱩᱵ ᱵᱟᱱᱟ ᱛᱮᱢᱚᱱ ᱛᱚ ᱮᱛᱚ ᱠᱚ ᱪᱟᱵᱟᱭᱮᱱᱟ ᱛᱚ ᱚᱸᱰᱮ ᱪᱟᱞᱟᱣ ᱫᱚᱨᱠᱟᱨ ᱥᱮᱸᱫᱽᱨᱟ ᱠᱚ ᱢᱤᱫ ᱵᱟᱨ ᱡᱤᱭᱟᱹᱞᱤ ᱡᱚᱫᱤ ᱠᱚ ᱧᱟᱢᱚᱜ ᱠᱷᱟᱱ ᱫᱚ ᱠᱟᱹᱴᱤᱡ ᱥᱮᱸᱫᱽᱨᱟ ᱵᱟᱲᱟ ᱞᱮᱠᱟ
ᱦᱳᱭ ᱦᱳᱭ ᱵᱟᱝ ᱢᱟ ᱥᱮᱫᱟᱭ ᱦᱚᱲᱟᱜ ᱱᱤᱭᱚᱢ ᱦᱤᱥᱟᱹᱵ ᱫᱚ ᱚᱱᱟ ᱫᱚᱠᱚ ᱪᱟᱞᱟᱜ ᱜᱮᱭᱟ ᱚᱱᱮ ᱡᱮᱢᱚᱱᱮᱢ ᱞᱟᱹᱭ ᱠᱮᱫ ᱞᱮᱠᱟ ᱠᱚᱲᱟ ᱠᱟᱱ ᱠᱷᱟᱡ ᱟᱡᱳᱫᱤᱭᱟᱹ ᱵᱩᱨᱩ ᱥᱮᱸᱫᱽᱨᱟ ᱪᱟᱞᱟᱜ ᱢᱮ ᱟᱨ ᱠᱩᱲᱤ ᱠᱟᱱ ᱠᱷᱟᱡ ᱫᱚ ᱪᱟᱠᱚᱞ ᱫᱟᱲᱤ ᱪᱷᱟᱛᱟ ᱦᱤᱡᱩᱜ ᱢᱮ
ᱦᱮᱸ ᱦᱮᱸ
ᱟᱪᱷᱟ ᱤᱧ ᱱᱚᱶᱟ ᱢᱤᱫ ᱴᱮᱱ ᱵᱟᱹᱧ ᱵᱩᱡ ᱫᱟᱲᱮᱭᱟᱜ ᱠᱟᱱᱟ ᱡᱮ ᱟᱡᱚᱫ ᱠᱚᱲᱟ ᱠᱷᱟᱱ ᱟᱡᱚᱫᱤᱭᱟᱹ ᱵᱩᱨᱩ ᱥᱮᱸᱫᱽᱨᱟ ᱪᱟᱞᱟᱜ ᱢᱮ ᱦᱳᱭ ᱟᱨ ᱠᱩᱲᱤ ᱠᱟᱱ ᱠᱷᱟᱱ ᱚᱠᱟ ᱫᱚ ᱪᱟᱠᱚᱞ ᱫᱮ ᱢᱟᱱᱮ ᱪᱟᱠᱚᱞ ᱫᱟᱨᱮ ᱟᱨ ᱟᱡᱚᱫᱤᱭᱟᱹ ᱨᱮᱱᱟᱜ ᱛᱩᱞᱚᱱᱟ ᱫᱚ ᱪᱮᱫ ᱞᱟᱹᱜᱤᱫ ᱠᱚ ᱟᱹᱜᱩ ᱠᱮᱫ ᱛᱟᱵᱚᱱᱟ ᱚᱱᱟ ᱥᱟᱶᱛᱮ ᱱᱚᱶᱟ ᱫᱚ ᱪᱮᱫ ᱞᱟᱹᱜᱤᱫ? ᱛᱩᱞᱚᱱᱟ ᱞᱮᱫᱟ
ᱛᱩᱞᱚᱱᱟ ᱵᱚᱞᱛᱮ
ᱟᱡᱚᱫᱤᱭᱟᱹ ᱵᱩᱨᱩ ᱥᱮᱸᱫᱽᱨᱟ ᱫᱚ ᱱᱚᱝᱠᱟᱱᱟᱜ ᱠᱟᱱᱟ ᱡᱟᱦᱟᱸ ᱫᱚ ᱟᱢ ᱟ ᱜᱩᱡᱩᱜ ᱮᱢ ᱪᱟᱞᱟᱜ ᱠᱟᱱ ᱞᱮᱠᱟᱱᱟᱜ ᱥᱮᱸᱫᱽᱨᱟ ᱠᱟᱱᱟ ᱡᱟᱦᱟᱸ ᱫᱚ ᱟᱢ ᱜᱚᱡ ᱵᱟᱧᱪᱟᱣ ᱞᱮᱠᱟᱱᱟᱜ ᱢᱟᱱᱮ ᱚᱸᱰᱮ ᱪᱟᱞᱟᱣ ᱠᱟᱛᱮ ᱟᱢ ᱨᱩᱣᱟᱹᱲ ᱫᱟᱲᱮᱭᱟᱜᱼᱟ ᱥᱮ ᱵᱟᱝ ᱛᱮᱢᱚᱱ ᱟᱨᱠᱤ ᱤᱭᱟᱹ ᱵᱟᱹᱱᱩᱜᱼᱟ
ᱜᱮᱨᱮᱱᱴᱤ ᱫᱚ ᱵᱟᱹᱱᱩᱜᱼᱟ
ᱦᱮᱸ ᱜᱮᱨᱮᱱᱴᱤ ᱫᱚ ᱵᱟᱹᱱᱩᱜᱼᱟ ᱟᱨᱠᱤ ᱚᱱᱮ ᱚᱱᱠᱟᱱᱟᱜ ᱥᱮᱸᱫᱽᱨᱟ ᱠᱟᱱᱟ ᱟᱨ ᱪᱟᱠᱚᱞᱛᱟᱹᱲᱤ ᱯᱟᱛᱟ ᱡᱟᱦᱟᱸ ᱢᱮᱱ ᱮᱫᱟᱢ ᱜᱚᱝᱠᱮ ᱛᱚ ᱚᱸᱰᱮ ᱠᱚᱲᱟ ᱠᱩᱲᱤ ᱠᱚᱣᱟᱜ ᱟᱨᱠᱤ ᱚᱸᱰᱮᱱᱟᱜ ᱡᱟᱦᱟᱸ ᱥᱤᱥᱴᱮᱢ ᱠᱟᱱᱟ ᱟᱨᱠᱤ ᱚᱸᱰᱮ ᱢᱟ ᱡᱷᱚᱛᱚ ᱜᱮᱠᱚ ᱠᱟᱛᱷᱟᱭᱟ ᱟᱨᱠᱤ ᱚᱸᱰᱮ ᱚᱸᱰᱮ ᱫᱚ ᱜᱟᱨᱡᱮᱱ ᱫᱚ ᱪᱮᱫ ᱦᱚᱸ ᱵᱟᱠᱚ ᱢᱮᱱ ᱫᱟᱲᱮᱜᱼᱟ ᱟᱨ ᱡᱩᱫᱤ ᱨᱮᱦᱚᱸ ᱠᱚ ᱢᱮᱱᱟ ᱛᱚ ᱚᱸᱰᱮ ᱫᱚ ᱥᱚᱨᱟ ᱥᱚᱨᱤ ᱠᱚ ᱢᱮᱛᱟ ᱠᱚᱣᱟ ᱡᱮ ᱛᱟᱞᱦᱮ ᱱᱚᱝ ᱚᱝᱠᱟᱱ ᱤᱭᱟᱹ ᱫᱚ ᱟᱞᱚᱯᱮ ᱟᱹᱜᱩ ᱠᱚᱛᱟ ᱯᱮᱭᱟ ᱟᱨᱠᱤ ᱢᱟᱹᱭ ᱛᱟᱠᱚ ᱫᱚ ᱟᱨᱠᱤ ᱚᱱᱚ ᱚᱱᱠᱟ ᱵᱷᱟᱵᱽ, ᱱᱤᱭᱚᱢ ᱟᱹᱨᱤ ᱠᱚ ᱢᱮᱱᱟᱜᱼᱟ ᱟᱨᱠᱤ ᱛᱚ ᱤᱱᱟᱹ ᱠᱷᱟᱹᱛᱤᱨ ᱛᱮᱠᱚ ᱢᱮᱛᱟ ᱠᱚᱣᱟ ᱡᱮ ᱡᱩᱫᱤ ᱠᱩᱲᱤ ᱠᱟᱱ ᱠᱷᱟᱱᱮᱢ ᱪᱷᱟᱠᱚᱞᱛᱟᱲᱤ ᱯᱟᱛᱟ ᱧᱮᱞ ᱪᱟᱞᱟᱣ ᱟᱨᱠᱤ
ᱟᱪᱪᱷᱟ ᱵᱟᱝᱢᱟ ᱛᱟᱦᱚᱞᱮ ᱚᱱᱟ ᱥᱮᱸᱫᱽᱨᱟ ᱠᱷᱚᱱ ᱜᱮ ᱚᱱᱟ ᱚᱱᱟ ᱞᱟᱥᱟᱨᱮᱫ ᱛᱮᱜᱮ ᱚᱱᱟ ᱥᱚᱡᱷᱮᱛ ᱛᱮ ᱠᱚ ᱦᱤᱡᱩᱜᱼᱟ,
ᱦᱮᱸ ᱵᱟᱝ ᱵᱟᱝ ᱚᱱᱟ ᱫᱚ ᱵᱷᱤᱱᱟᱹ ᱵᱷᱤᱱᱟᱹ ᱜᱮᱭᱟ ᱵᱷᱤᱱᱟᱹ ᱵᱷᱤᱱᱟᱹ ᱜᱮᱭᱟ ᱚᱱᱟ ᱫᱚ ᱵᱷᱤᱱᱟᱹ ᱵᱷᱤᱱᱟᱹ ᱥᱚᱢᱚᱭ ᱜᱮ ᱦᱩᱭᱩᱜᱼᱟ,
ᱟᱪᱷᱟ ᱠᱤ
ᱛᱚ ᱥᱮᱸᱫᱽᱨᱟ ᱵᱟᱨᱮᱛᱮ ᱡᱟᱦᱟᱢ ᱢᱮᱱ ᱠᱮᱫᱟ ᱡᱮ ᱥᱚᱨᱠᱟᱨ ᱚᱱᱠᱟᱭ ᱢᱮᱱ ᱮᱫᱟ, ᱛᱚ ᱞᱟᱦᱟᱛᱮ ᱠᱷᱚᱱᱟᱜ ᱫᱚ ᱮ ᱚᱸᱰᱮ ᱥᱮᱸᱫᱽᱨᱟ ᱪᱟᱞᱟᱣ ᱴᱨᱮᱱ ᱦᱚᱸ ᱯᱷᱤᱨᱤ ᱠᱚ ᱮᱢᱟ ᱡᱮ ᱥᱮᱸᱫᱽᱨᱟ ᱚᱱᱟ ᱫᱤᱱ ᱫᱚ, ᱪᱟᱞᱟᱣ ᱦᱮᱡ ᱫᱚ ᱴᱳᱴᱟᱞᱤ ᱴᱨᱮᱱ ᱵᱷᱟᱲᱟ ᱫᱚ ᱵᱟᱝ ᱞᱟᱜᱟᱜᱼᱟ, ᱟᱨ ᱡᱟᱦᱟᱱᱟᱜ ᱡᱩᱫᱤ ᱚᱸᱰᱮ ᱠᱳᱱᱳ ᱵᱟᱡᱟᱣ ᱴᱟᱡᱟᱣ ᱟᱠᱚ ᱟᱨᱠᱤ ᱚᱸᱰᱮ
ᱦᱳᱭ,
ᱛᱚ ᱚᱸᱰᱮ ᱠᱷᱚᱱᱟᱜ ᱮᱢᱵᱩᱞᱮᱱᱥ ᱢᱮᱰᱤᱠᱮᱞ ᱚᱸᱰᱮ ᱡᱷᱚᱛᱚ ᱜᱮ ᱯᱷᱨᱤ ᱛᱟᱦᱮᱱᱟ ᱟᱨᱠᱤ,
ᱟᱪᱪᱷᱟ ᱚᱱᱟ ᱫᱚ ᱠᱤ ᱥᱚᱨᱠᱟᱨ ᱛᱚᱨᱚᱯᱷ ᱥᱮᱡ ᱠᱷᱚᱡᱽ ᱜᱮ,
ᱦᱮᱸ ᱚᱸᱰᱮ ᱥᱚᱨᱠᱟᱨ ᱛᱚᱨᱚᱯᱷ ᱠᱷᱚᱱ ᱠᱷᱚᱱᱟᱜ-ᱜᱮ,
ᱥᱟᱶᱛᱟ ᱥᱮᱪ ᱠᱷᱚᱡᱽ ᱢᱮᱱᱟᱜᱼᱟ ᱚᱱᱟ ᱠᱚᱫᱚ,
ᱥᱚᱢᱟᱡᱽ ᱥᱟᱶᱛᱟ ᱥᱮᱫ ᱠᱷᱚᱱᱟᱜ ᱠᱷᱚᱱ ᱜᱮ ᱦᱮᱡ ᱟᱠᱟᱱᱟ ᱱᱚᱣᱟ ᱫᱚ ᱥᱚᱨᱠᱟᱨᱤ, ᱤᱭᱟᱹ ᱨᱮ ᱪᱟᱞᱟᱣ ᱠᱟᱱᱟ ᱟᱨᱠᱤ ᱱᱚᱶᱟ ᱫᱚ ᱡᱟᱦᱟᱸ ᱜᱮ ᱤᱱᱠᱟᱹ ᱚᱥᱩᱥᱛᱷᱚ ᱦᱩᱭᱩᱜ ᱛᱟᱭᱟ ᱩᱱᱤ ᱫᱚ ᱟ ᱥᱚᱨᱠᱟᱨ ᱯᱚᱠᱠᱷᱚ ᱠᱷᱚᱱᱟᱜ ᱜᱮ ᱴᱤᱴᱢᱮᱱᱴ ᱫᱚᱭ ᱧᱟᱢᱟ, ᱚᱸᱰᱮ ᱫᱚ ᱠᱳᱱᱳ ᱟᱭᱟᱜ ᱯᱷᱤ ᱫᱚ ᱵᱟᱝ ᱞᱟᱜᱟᱣᱟᱭᱟ ᱟᱨᱠᱤ, ᱟᱨ ᱱᱚᱣᱟ ᱴᱨᱮᱱ ᱦᱚᱸ ᱮ ᱚᱸᱰᱮ ᱦᱚᱸ ᱠᱳᱱᱳ ᱵᱷᱟᱲᱟ ᱜᱮ ᱵᱟᱠᱚ ᱦᱟᱛᱟᱣᱟ ᱟᱨᱠᱤ, ᱥᱮᱸᱫᱽᱨᱟ ᱡᱩᱫᱤ ᱠᱚ ᱞᱟᱹᱭᱟ ᱡᱮ ᱥᱮᱸᱫᱽᱨᱟ ᱞᱮ ᱪᱟᱞᱟᱜ ᱠᱟᱱ ᱱᱚᱸᱰᱮ ᱛᱚ ᱚᱸᱰᱮ ᱫᱚ ᱯᱷᱤᱨᱤ ᱜᱮᱭᱟ ᱟᱨᱠᱤ,
ᱟᱪᱪᱷᱟ ᱚᱱᱟᱜᱮ ᱯᱨᱟᱭ ᱧᱮᱞᱚᱜ ᱜᱮᱭᱟ ᱵᱟᱝᱢᱟ ᱜᱟᱹᱰᱤ ᱛᱮᱠᱚ ᱥᱮ ᱟᱹᱰᱤ ᱡᱷᱟᱹᱞ ᱡᱷᱟᱹᱞ ᱨᱮᱱ ᱱᱚᱸᱰᱮ ᱥᱮᱸᱫᱽᱨᱟ ᱠᱚ ᱪᱟᱞᱟᱜᱼᱟ, ᱡᱟᱦᱟᱸᱭ ᱥᱮᱸᱫᱽᱨᱟ ᱨᱩᱥᱤᱠᱤᱭᱟᱹ ᱠᱚᱫᱚ ᱯᱨᱟᱭ ᱟᱡᱳᱫᱤᱭᱟᱹ ᱵᱩᱨᱩ ᱫᱚᱠᱚ ᱢᱟᱱᱮ ᱡᱟᱦᱟᱸ ᱛᱤᱱᱟᱹᱜ ᱫᱤᱱ ᱵᱟᱧᱪᱟᱣ ᱠᱚ ᱛᱟᱦᱮᱱᱟ ᱩᱱᱟᱹᱜ ᱫᱤᱱ ᱫᱚ ᱥᱮᱸᱫᱽᱨᱟ ᱚᱸᱰᱮ ᱠᱚ ᱪᱟᱞᱟᱜ ᱜᱮᱭᱟ, ᱡᱟᱛᱮ ᱡᱤᱣᱤ ᱛᱟᱦᱮᱱ ᱛᱟᱭ ᱵᱟᱝ ᱛᱟᱦᱮᱱ ᱛᱟᱭ ᱩᱱᱤ ᱫᱚ ᱥᱮᱸᱫᱽᱨᱟ ᱫᱚᱭ ᱪᱟᱞᱟᱜ ᱜᱮᱭᱟᱭ, ᱯᱮᱨᱟᱭ ᱧᱮᱞᱮᱫ ᱠᱚᱣᱟ, ᱯᱮ ᱯᱩᱱ ᱫᱤᱱ ᱟᱨ ᱦᱚᱸ ᱚᱰᱚᱠ ᱠᱮᱛᱮᱠᱚ ᱪᱟᱞᱟᱜ -ᱟ, ᱛᱚ ᱚᱸᱰᱮᱱᱟᱜ ᱵᱩᱨᱩ ᱫᱚ ᱪᱮᱫ ᱠᱚ ᱞᱟᱹᱭᱟ ᱛᱤᱱᱟᱹᱜ ᱢᱟᱨᱟᱝ ᱫᱷᱟᱨᱟ ᱜᱮᱭᱟ?
ᱛᱚ ᱢᱟᱨᱟᱝ ᱢᱟ ᱟᱹᱰᱤ ᱢᱟᱨᱟᱝ ᱜᱮᱭᱟ ᱚᱱᱟ ᱵᱩᱨᱩ ᱪᱮᱛᱟᱱ ᱠᱚᱨᱮ ᱦᱚᱸ ᱠᱚ ᱦᱚᱲ ᱠᱚ ᱵᱟᱥ ᱟ ᱟᱨ ᱨᱟᱥᱛᱟ ᱥᱚᱲᱚᱠ ᱦᱚᱸ ᱢᱮᱱᱟᱜᱼᱟ, ᱛᱚ ᱚᱱᱟ ᱚᱸᱰᱮ ᱵᱷᱤᱛᱤᱨ ᱨᱮᱦᱚᱸ ᱮᱸ ᱵᱩᱨᱩ ᱪᱮᱛᱟᱱ ᱨᱮᱜᱮ ᱵᱟᱡᱟᱨ ᱴᱟᱡᱟᱨ ᱠᱚ ᱡᱷᱚᱛ ᱠᱚ ᱠᱚᱨᱟᱣ ᱠᱟᱫᱟ ᱱᱤᱛ ᱫᱚ ᱟᱫᱚ ᱢᱟᱨᱟᱝ ᱵᱚᱞᱛᱮ ᱢᱟᱨᱟᱝ ᱧᱚᱜ ᱜᱮᱭᱟ ᱟᱨᱠᱤ ᱟᱹᱰᱤ, ᱮᱸ ᱡᱷᱟᱹᱞ ᱛᱮ ᱦᱮᱱᱟᱜᱼᱟ, ᱚᱱᱟ ᱟᱨᱠᱤ,
ᱢᱟᱱᱮ ᱡᱟᱦᱟᱸ ᱛᱤᱱᱟᱹᱜ ᱢᱟᱨᱟᱝ ᱟᱡᱚᱫᱤᱭᱟᱹ ᱵᱩᱨᱩ ᱠᱟᱱᱟ ᱢᱟᱱᱮ ᱯᱩᱨᱟᱹᱴᱟ ᱵᱩᱨᱩ ᱠᱚ ᱥᱮᱸᱫᱽᱨᱟᱭᱮᱫ ᱛᱟᱵᱚᱱ ᱛᱟᱦᱮᱸᱫ ᱥᱮ ᱩᱱᱟᱹᱜ ᱴᱟᱜ ᱫᱚ ᱵᱟᱝ ᱦᱟᱹᱴᱤᱧ ᱦᱟᱹᱴᱤᱧ ᱛᱮᱠᱚ ᱥᱮᱸᱫᱽᱨᱟᱭᱟ
ᱦᱟᱹᱴᱤᱧ ᱦᱟᱹᱴᱤᱧ ᱛᱮᱜᱮ ᱯᱩᱨᱟᱹᱴᱟ ᱵᱩᱨᱩ ᱦᱚᱸᱠᱚ ᱥᱮᱸᱫᱽᱨᱟ ᱭᱮᱫ ᱛᱟᱦᱮᱱ ᱟᱨᱠᱤ,
ᱟᱪᱪᱷᱟ ᱜᱚᱝᱠᱮ ᱥᱮᱸᱫᱽᱨᱟ ᱢᱟ ᱥᱮᱸᱫᱽᱨᱟ ᱥᱮᱸᱫᱽᱨᱟ ᱨᱮᱱᱟᱜ ᱛᱚ ᱢᱤᱫᱴᱮᱱ ᱱᱤᱭᱚᱢ ᱢᱮᱱᱟᱜᱼᱟ, ᱦᱳᱭ ᱛᱚ ᱱᱤᱛᱚᱜ ᱥᱮᱛᱟᱜ ᱨᱮᱵᱚᱱ ᱫᱷᱩᱨᱟᱹᱜᱼᱟ, ᱥᱮ ᱱᱤᱛᱚᱜ ᱟᱹᱭᱩᱵ ᱠᱷᱚᱱ ᱵᱚᱱ ᱫᱷᱩᱨᱟᱹᱜᱼᱟ ᱚᱠᱟ ᱞᱮᱠᱟ ᱚᱠᱛᱚ ᱠᱚ ᱥᱮᱸᱫᱽᱨᱟ ᱛᱟᱸᱦᱮᱫ ᱪᱮᱫ ᱠᱚᱠᱚ ᱡᱚᱢᱮᱫ ᱛᱟᱵᱚᱱ ᱛᱟᱸᱦᱮᱫ ᱟᱵᱚᱨᱮᱱ ᱡᱮ ᱚᱱᱮ ᱡᱮ ᱢᱤᱫ ᱫᱷᱟ ᱵᱩᱨᱩ ᱠᱚ ᱵᱚᱞᱚ ᱞᱮᱱᱠᱷᱟᱱ ᱟᱫᱚ ᱛᱚ ᱡᱚᱢ ᱡᱤᱱᱤᱥ ᱠᱚᱫᱚ ᱡᱟᱢ ᱤᱫᱤ ᱚᱱᱟ ᱜᱮᱛᱚ ᱦᱚᱭᱛᱚ ᱫᱟᱜ ᱠᱚ ᱤᱫᱤ ᱦᱳᱭ ᱛᱚ ᱪᱟᱵᱟᱭ ᱱᱟ ᱛᱟᱦᱚᱞᱮ ᱯᱚᱨᱚᱵᱚᱨᱛᱤ ᱠᱟᱞᱨᱮ ᱪᱮᱫ ᱠᱚ ᱡᱚᱢ ᱵᱟᱲᱟᱭᱮ ᱛᱟᱦᱮᱸᱫ
ᱚᱸᱰᱮ ᱡᱚᱢ ᱵᱚᱞᱛᱮ ᱚᱸᱰᱮ ᱠᱚ ᱛᱟᱸᱦᱮᱱ ᱛᱟᱦᱮ ᱢᱤᱫ ᱫᱤᱱ ᱞᱟᱦᱟ ᱠᱚ ᱪᱟᱞᱟᱜᱼᱟ ᱚᱸᱰᱮ ᱢᱤᱫ ᱧᱤᱫᱟᱹ ᱠᱚ ᱛᱟᱸᱦᱮᱱᱟ ᱡᱮ ᱡᱟᱦᱟᱸᱭ ᱠᱚ ᱴᱨᱮᱱ ᱛᱮᱠᱚ ᱪᱟᱞᱟᱜᱼᱟ ᱩᱱᱠᱩᱣᱟᱜ ᱥᱟᱯᱷᱟᱨ ᱫᱚ ᱟᱸᱜ ᱟᱠᱚ ᱠᱚ ᱪᱟᱞᱟᱜᱼᱟ ᱱᱚᱶᱟ ᱯᱩᱨᱩᱞᱤᱭᱟᱹ ᱨᱮᱠᱚ ᱛᱟᱸᱦᱮᱱᱟ ᱚᱠᱚᱭ ᱠᱚᱫᱚ ᱵᱟᱸᱠᱩᱲᱟ ᱨᱮ ᱚᱠᱚᱭ ᱠᱚᱫᱚ ᱯᱩᱨᱩᱞᱤᱭᱟᱹ ᱚᱠᱚᱭ ᱟᱫᱨᱟ ᱨᱮᱠᱚ ᱛᱟᱸᱦᱮᱱᱟ
ᱚᱸᱰᱮ ᱠᱷᱚᱱᱟᱜ ᱟᱨᱚᱠᱚ ᱥᱟᱵᱟ ᱚᱸᱰᱮ ᱠᱚ ᱟᱬᱜᱚᱱᱟ‌ ᱟᱸᱜ ᱩᱲᱢᱟᱹ ᱮᱥᱴᱮᱥᱚᱱ ᱨᱮ ᱚᱸᱰᱮ ᱠᱷᱚᱱᱟᱜ ᱠᱚ ᱛᱟᱲᱟᱢᱟ ᱟᱫᱚ ᱚᱱᱮ ᱡᱮ ᱚᱸᱰᱮ ᱠᱷᱚᱱᱟᱜ ᱠᱚ ᱛᱟᱲᱟᱢᱟ ᱚᱱᱟ ᱥᱮᱛᱟᱜ ᱵᱮᱲᱟ ᱛᱚ ᱮᱠᱵᱟᱨᱮ ᱮᱠᱟᱞ ᱠᱚ ᱪᱟᱜᱼᱟ ᱥᱮᱸᱫᱽᱨᱟ ᱵᱩᱴᱟᱹ ᱟᱨᱠᱤ ᱡᱚᱢ ᱵᱟᱲᱟ ᱠᱟᱛᱮᱫ
ᱦᱳᱭ
ᱛᱚ ᱚᱸᱰᱮ ᱠᱚ ᱡᱚᱢᱟ ᱡᱚᱢ ᱯᱚᱨᱮ ᱠᱚ ᱥᱮᱸᱫᱽᱨᱟᱭᱟ ᱥᱮᱸᱫᱽᱨᱟ ᱯᱚᱨᱮ ᱟᱨᱠᱚ ᱪᱟᱜᱼᱟ ᱚᱸᱰᱮ ᱠᱷᱚᱱᱟᱜ ᱪᱮᱫ ᱠᱚ ᱢᱮᱱᱮᱫᱟ ᱟᱹᱞᱤᱧ ᱞᱤᱧ ᱦᱤᱲᱤᱧ ᱠᱮᱫᱟ ᱚᱱᱟ
ᱢᱟᱱᱮ ᱤᱭᱟᱹᱭ ᱫᱟᱠᱚ ᱠᱟᱴ ᱠᱚᱨᱮ ᱧᱮᱞ ᱵᱤᱱ ᱵᱟᱹᱞᱤ ᱵᱟᱹᱞᱤ ᱠᱚ ᱤᱭᱟᱹᱭᱟ ᱡᱟᱦᱟᱱᱟᱜ ᱫᱟᱨᱮ ᱠᱚᱨᱮ ᱦᱚᱸ ᱪᱤᱞᱤ ᱠᱚ ᱢᱮᱛᱟ ᱠᱚᱣᱟ ᱩᱱᱠᱩ?
ᱞᱩᱢᱟᱹᱝ ᱥᱮ ᱞᱟᱦᱤ ᱞᱟᱹᱭ